ᱦᱚᱭ
ᱟᱸᱡᱚᱢᱚᱜ ᱠᱚᱣᱟ ᱛᱚ?
ᱦᱳᱭ ᱦᱳᱭ ᱟᱸᱡᱚᱢᱚᱜ ᱠᱟᱱᱟ ᱤᱧᱟᱹᱜ ᱨᱚᱲ ᱮᱢ ᱟᱸᱡᱚᱢᱮᱸᱼᱟ?
ᱦᱮᱸ ᱟᱸᱡᱚᱢ ᱫᱟᱹᱧ ᱾
ᱟᱪᱪᱷᱟ, ᱪᱷᱟ ᱾ ᱟᱪᱷᱟ ᱛᱟᱦᱚᱞᱮ ᱪᱮᱫ ᱠᱚᱢ ᱪᱤᱠᱟᱹᱭ ᱮᱜᱼᱟ?
ᱱᱤᱛᱚᱜ ᱫᱚ ᱪᱮᱫ ᱦᱚᱸ ᱵᱟᱝ ᱪᱤᱠᱟᱹᱭᱮᱫ ᱱᱤᱛᱚᱜ ᱫᱚ ᱱᱤᱛᱚᱜ ᱫᱚ ᱪᱮᱫ ᱦᱚᱸ ᱵᱟᱝ ᱪᱤᱠᱟᱹᱭ ᱦᱩᱭᱩᱜ ᱠᱟᱱᱟ ᱱᱚᱜᱼᱚᱭ ᱠᱷᱮᱛ ᱥᱮᱫ ᱪᱟᱞᱟᱣ ᱦᱩᱭ ᱞᱮᱱᱟ ᱠᱟᱹᱢᱤᱱ ᱠᱚ ᱞᱟᱜᱟᱣ ᱟᱠᱟᱱᱟ ᱛᱚ ᱦᱩᱲᱳ ᱠᱚ ᱨᱚᱦᱚᱭ ᱵᱟᱲᱟ ᱦᱩᱭᱩᱜ ᱠᱟᱱᱟ ᱩᱱᱠᱩ ᱜᱮ ᱧᱮᱞ ᱵᱟᱲᱟ ᱦᱚᱴᱚ ᱠᱟᱛᱮᱫ ᱱᱚᱜᱼᱚᱭ ᱚᱲᱟᱜ ᱥᱮᱫ ᱨᱩᱣᱟᱹᱲ ᱠᱟᱛᱮ ᱫᱩᱲᱩᱵ ᱵᱟᱲᱟ ᱦᱩᱭ ᱟᱠᱟᱱᱟ ᱾
ᱟᱪᱪᱷᱟ, ᱟᱪᱪᱷᱟ ᱾
ᱟᱢ ᱫᱚ ᱪᱮᱫ ᱠᱚᱢ ᱪᱤᱠᱟᱹ ᱵᱟᱲᱟᱭᱫᱟ?
ᱤᱧ ᱦᱚᱸ ᱪᱮᱫ ᱜᱮ ᱵᱟᱝ ᱱᱚᱜᱼᱚᱭ ᱠᱷᱮᱛ ᱥᱮᱫ ᱨᱮᱜᱮ ᱢᱤᱱᱟᱹᱧᱟ ᱠᱷᱮᱛ ᱠᱚ ᱧᱮᱞ ᱦᱩᱭᱩᱜ ᱠᱟᱱᱟ ᱾ ᱠᱷᱮᱛ ᱧᱮᱞ ᱜᱮ ᱦᱮᱡ ᱦᱩᱭ ᱟᱠᱟᱱᱟ ᱾
ᱟᱪᱪᱷᱟ, ᱪᱷᱟ, ᱪᱷᱟ ᱾
ᱦᱳᱭ ᱦᱳᱭ ᱾
ᱛᱚᱦᱞᱮ ᱨᱚᱦᱚᱭ ᱠᱚᱫᱚᱢ ᱮᱦᱚᱵ ᱵᱟᱲᱟ ᱜᱚᱫ ᱠᱟᱫᱟ?
ᱨᱚᱦᱚᱭ ᱠᱚᱫᱚ ᱚᱱᱠᱟ ᱞᱮᱠᱟ ᱫᱚ ᱡᱟᱥ ᱵᱟᱝ ᱮᱦᱚᱵ ᱦᱩᱭ ᱟᱠᱟᱱᱟ ᱱᱚᱜᱼᱚᱭ ᱱᱤᱭᱟᱹ ᱫᱟᱜ ᱨᱮᱜᱮ ᱞᱟᱦᱟ ᱛᱮᱱᱟᱜ ᱫᱟᱜ ᱠᱚᱨᱮ ᱫᱚ ᱵᱟᱝ ᱞᱟᱜᱟᱣ ᱠᱟᱱᱟᱱ ᱛᱟᱦᱮᱱᱟ ᱱᱤᱭᱟᱹ ᱫᱟᱜ ᱨᱮᱜᱮ ᱞᱟᱜᱟᱣ ᱟᱠᱟᱱᱛᱮ ᱞᱚᱥᱚᱫ ᱠᱚ ᱦᱩᱭᱩᱜ ᱠᱟᱱᱟ
ᱟᱪᱪᱷᱟ ᱟᱪᱪᱷᱟ
ᱦᱟᱸ ᱦᱩᱸ ᱟᱢ ᱟᱯᱮ ᱥᱮᱱ ᱫᱚ ᱛᱟᱦᱚᱞᱮ ᱚᱠᱟ ᱞᱮᱠᱟ ᱛᱤᱱᱟᱹᱜ ᱜᱟᱱ ᱯᱮ ᱮᱦᱚᱵ ᱜᱚᱫ ᱟᱠᱟᱜᱼᱟ
ᱟᱞᱮ ᱥᱮᱫ ᱫᱚ ᱢᱚᱴᱟᱢᱩᱴᱤ ᱵᱷᱟᱜᱤ ᱜᱮ ᱮᱦᱚᱵ ᱠᱟᱱᱟ ᱞᱟᱦᱟ ᱡᱟᱸᱦᱟᱸ ᱫᱟᱜ ᱠᱮᱫᱟᱭ ᱚᱱᱟ ᱨᱮᱦᱚᱸ ᱠᱟᱴᱤᱡ ᱫᱟᱜ ᱵᱟᱲᱟ ᱞᱮᱱ ᱜᱮᱭᱟ ᱱᱚᱛᱮ ᱢᱟᱱᱮ ᱵᱷᱟᱜᱮ ᱴᱷᱤᱠ ᱜᱮ ᱮᱦᱚᱵ ᱫᱚ ᱮᱦᱚᱵ ᱜᱚᱫ ᱟᱠᱟᱱᱟ ᱥᱟᱨᱫᱤ ᱠᱚ ᱞᱟᱜᱟᱣ ᱦᱳᱲᱳ ᱨᱚᱦᱚᱭ ᱠᱚ ᱪᱷᱩᱴᱟᱹᱣ ᱟᱠᱟᱱᱟ
ᱦᱚᱭ ᱦᱚᱭ
ᱱᱟᱫᱚ ᱜᱷᱩᱴᱩ ᱠᱚᱨᱮᱱᱟᱜ ᱜᱮ ᱠᱟᱴᱤᱡ ᱦᱟᱸᱜ ᱠᱚᱢ ᱵᱮᱥᱤ ᱢᱮᱱᱟᱜ ᱜᱮᱭᱟ ᱜᱷᱩᱴᱩ ᱠᱚᱨᱮ ᱫᱚ ᱩᱱᱟᱹᱜ ᱞᱚᱜᱚᱱ ᱵᱟᱝ ᱫᱟᱜᱚᱜᱼᱟ ᱛᱚ
ᱦᱳᱭ ᱦᱳᱭ
ᱚᱱᱟ ᱠᱚᱨᱮᱱᱟᱜ ᱜᱮ ᱠᱟᱴᱤᱡ ᱠᱚᱢ ᱵᱮᱥᱤ ᱵᱟᱠᱤ ᱢᱮᱱᱟᱜ ᱜᱮᱭᱟ ᱟᱨᱠᱤ
ᱟᱪᱪᱷᱟ ᱟᱪᱪᱷᱟ
ᱦᱮᱸ ᱟᱫᱚ ᱟᱞᱮ ᱥᱮᱫ ᱫᱚ ᱢᱟᱱᱮ ᱜᱚᱴᱟ ᱜᱮ ᱢᱟᱱᱮ ᱪᱮᱫ ᱤᱧ ᱞᱟᱹᱭᱟ ᱜᱚᱴᱟᱜᱮ ᱢᱟᱱᱮ ᱢᱮᱞᱟᱱ ᱥᱚᱢᱟᱱ ᱜᱮ ᱚᱛ ᱦᱟᱥᱟ ᱛᱚ ᱚᱱᱠᱟ ᱩᱱᱟᱹᱜ ᱥᱤᱸᱧ ᱫᱟᱲᱟᱱ ᱫᱚ ᱵᱟᱱᱩᱜᱼᱟ ᱟᱫᱚ ᱠᱤᱪᱷᱩ ᱠᱤᱪᱷᱩ ᱡᱟᱭᱜᱟ ᱨᱮ ᱠᱟᱹᱴᱤᱡ ᱚᱱ ᱚᱱᱠᱟ ᱩᱥᱩ ᱚᱱᱟ ᱠᱚᱨᱮ ᱫᱚ ᱟᱨᱠᱤ ᱪᱟᱨᱯ ᱫᱚ ᱟᱢᱫᱟᱜᱚᱜᱼᱟ ᱦᱩᱸ ᱟᱯᱮ ᱥᱮᱫᱟᱜ ᱚᱛ ᱦᱟᱥᱟ ᱠᱚᱫᱚ ᱪᱮᱫ ᱞᱮᱠᱟᱱᱟ ᱛᱟᱞᱦᱮ
ᱟᱞᱮ ᱥᱮᱱ ᱫᱚ ᱚᱱᱠᱟ ᱫᱚ ᱟᱞᱮ ᱥᱮᱱ ᱫᱚ ᱩᱱᱟᱹᱜ ᱞᱚᱜᱚᱱ ᱫᱚ ᱫᱟᱜ ᱱᱚᱛᱮ ᱫᱚ ᱵᱟᱝ ᱞᱟᱜᱟᱣ ᱜᱚᱫᱚᱜ-ᱟ ᱱᱟᱥᱮᱱᱟᱜ ᱡᱟᱥᱛᱤ ᱧᱚᱜ ᱜᱮ ᱞᱟᱜᱟᱜᱼᱟ ᱫᱟᱜ ᱫᱚ
ᱟᱪᱪᱷᱟ ᱟᱪᱪᱷᱟ ᱟᱪᱪᱷᱟ
ᱦᱳᱭ ᱢᱟᱱᱮ ᱚᱱᱟᱛᱮ ᱟᱞᱮ ᱥᱮᱱ ᱫᱚ ᱫᱟᱜ ᱞᱟᱜᱟᱜ ᱛᱮ ᱱᱟᱥᱤᱱᱟᱜ ᱚᱱᱠᱟ ᱢᱤᱫ ᱫᱷᱟᱣ ᱵᱟᱨ ᱫᱷᱟᱣ ᱫᱟᱜ ᱛᱮᱫᱚ ᱵᱟᱝ ᱦᱩᱭᱩᱜᱼᱟ
ᱟᱪᱪᱷᱟ ᱟᱪᱪᱷᱟ
ᱦᱩᱸ ᱚᱱᱠᱟ ᱫᱟᱜ ᱦᱚᱸ ᱚᱱᱠᱟ ᱢᱟᱨᱟᱝ ᱧᱚᱜ ᱫᱟᱜ ᱠᱷᱟᱱ ᱫᱚ ᱞᱟᱜᱟᱣ ᱜᱚᱫᱚᱜᱼᱟ ᱵᱟᱠᱷᱟᱱ ᱫᱚ ᱚᱱᱠᱟ ᱫᱚ ᱵᱟᱝ
ᱚ ᱢᱮᱱᱫᱤᱧ ᱡᱮ ᱟᱯᱮ ᱥᱮᱫᱟᱜ ᱢᱟᱱᱮ ᱡᱟᱸᱦᱟᱸ ᱚᱛ ᱦᱟᱥᱟ ᱠᱚ ᱱᱚᱝᱠᱟ ᱩᱥᱩᱞ ᱪᱷᱮᱯ ᱯᱚ ᱜᱮᱭᱟ ᱟ ᱥᱮᱻᱮ ᱪᱮᱫ ᱠᱟᱱ ᱜᱮᱭᱟ ᱡᱮᱢᱚᱱ ᱟᱫᱚᱢ ᱡᱟᱭᱜᱟ ᱠᱚᱨᱮ ᱫᱚ ᱡᱮᱢᱚᱱ ᱢᱩᱨᱟᱢ ᱫᱷᱤᱨᱤ ᱢᱮᱱᱟᱜ ᱟᱠᱟᱫᱟ ᱠᱟᱴᱤᱡ ᱠᱟᱴᱤᱡ ᱰᱩᱝᱨᱤ ᱠᱚ ᱢᱮᱱᱟᱜ ᱟᱠᱟᱫᱟ ᱦᱮᱸᱥᱮ
ᱩᱸᱜᱽ
ᱟᱯᱮ ᱥᱮᱫᱟᱜ ᱚᱛ ᱦᱟᱥᱟ ᱠᱚᱫᱚ ᱪᱮᱫ ᱞᱮᱠᱟᱱ
ᱟᱞᱮ ᱥᱮᱱᱟᱜ ᱚᱛ ᱦᱟᱥᱟ ᱫᱚ ᱚᱱᱠᱟ ᱫᱚ ᱧᱮᱞ ᱞᱮᱠᱷᱟᱱ ᱫᱚ ᱟᱞᱮ ᱥᱮᱱᱟᱜ ᱚᱛ ᱦᱟᱥᱟ ᱫᱚ ᱚᱱᱠᱟ ᱚᱱᱠᱟ ᱡᱮᱴᱮ ᱧᱚᱜ ᱴᱟᱭᱤᱯ ᱠᱟᱱᱟ ᱟᱨᱟᱜ ᱟᱨᱟᱜ ᱚᱱᱠᱟ
ᱱᱚᱜᱽ ᱚᱭ ᱱᱚᱜᱼᱚᱭ ᱡᱮᱢᱚᱱ ᱢᱟᱱᱮ ᱟᱫᱚᱢ ᱟᱫᱚᱢ ᱡᱟᱭᱜᱟ ᱠᱚᱨᱮ ᱢᱟᱱᱮ ᱞᱟᱹᱴᱩ ᱞᱟᱹᱴᱩ ᱚᱱᱮ ᱦᱮᱸᱫᱮ ᱦᱮᱸᱫᱮ ᱫᱷᱤᱨᱤ ᱠᱚ ᱧᱟᱢᱚᱜ ᱠᱟᱱᱟ ᱮᱹ ᱟᱨᱠᱤ
ᱦᱚᱭ ᱦᱳᱭ
ᱚᱯᱮ ᱥᱮᱫ ᱫᱚ ᱚᱱᱟ ᱫᱷᱤᱨᱤ ᱠᱚᱫᱚ ᱢᱮᱱᱟᱜ ᱟᱥᱮ ᱵᱟᱝ
ᱵᱟᱝ ᱵᱟᱝ ᱟᱞᱮ ᱥᱮᱱ ᱫᱚ ᱚᱱᱠᱟᱱᱟᱜ ᱫᱷᱤᱨᱤ ᱠᱚᱫᱚ ᱵᱟᱱᱩᱜᱼᱟ ᱟᱨ ᱟᱞᱮ ᱥᱮᱱ ᱫᱚ ᱚᱱᱠᱟ ᱧᱮᱞ ᱞᱮᱠᱷᱟᱱ ᱫᱚ ᱡᱮᱢᱚᱱ ᱚᱱᱠᱟᱱ ᱫᱷᱤᱨᱤ ᱦᱟᱥᱟ ᱠᱚᱦᱚᱸ ᱚᱱᱠᱟ ᱞᱮᱠᱟ ᱫᱚ ᱵᱟᱹᱱᱩᱜᱼᱟ ᱟᱞᱮ ᱥᱮᱱ ᱫᱚ ᱚᱱᱠᱟ ᱪᱮᱫ ᱚᱱᱠᱟ ᱞᱚᱥᱚᱫ ᱚᱱᱠᱟ ᱟᱨᱤ ᱡᱟᱞᱤ ᱫᱤ ᱡᱟᱦᱟᱱᱟᱜ ᱠᱚᱜᱮ ᱚᱱᱠᱟ ᱠᱷᱮᱛ ᱠᱚᱸᱦᱚ᱾ ᱞᱚᱥᱚᱫ ᱠᱚᱫᱚ ᱤᱭᱟᱹ ᱜᱚᱫᱚᱜ ᱜᱮᱭᱟ᱾
ᱟᱪᱪᱷᱟ ᱟᱪᱷᱟ ᱟᱪᱪᱷᱟ
ᱦᱳᱭ ᱦᱳᱭ ᱟᱨ ᱟᱯᱮ ᱥᱮᱱᱟᱜ ᱫᱚ ᱢᱟᱱᱮ ᱚᱠᱟ ᱞᱮᱠᱟᱱᱟᱜ ᱠᱟᱱᱟ?
ᱟᱞᱮ ᱥᱮᱱᱟᱜ ᱫᱚ ᱢᱟᱱᱮ ᱪᱮᱫ ᱤᱧ ᱞᱟᱹᱭᱟ, ᱚᱱᱠᱟ ᱢᱟᱱᱮ ᱫᱷᱤᱨᱤ ᱠᱚᱫᱚ ᱚᱱᱠᱟ ᱡᱮᱢᱚᱱ ᱱᱚᱜᱼᱚᱭ ᱟᱨᱟᱜ ᱫᱷᱤᱨᱤ ᱢᱩᱨᱟᱹᱱ ᱫᱷᱤᱨᱤ ᱚᱱᱠᱟ ᱫᱚ ᱵᱟᱹᱱᱩᱜᱼᱟ, ᱢᱟᱱᱮ ᱠᱷᱩᱵ ᱠᱚᱢ᱾
ᱦᱳᱭ ᱦᱳᱭ
ᱠᱷᱩᱵ ᱠᱚᱢ ᱢᱟᱱᱮ ᱮᱠᱟᱞᱜᱮ ᱵᱟᱝ ᱞᱮᱠᱟᱜᱮ ᱞᱟᱹᱭᱟᱹᱜ-ᱟ ᱟᱨ ᱠᱟᱹᱴᱤᱡ ᱛᱚᱲᱟ ᱞᱚᱥᱚᱫ ᱦᱟᱥᱟ ᱡᱮᱢᱚᱱ ᱚᱱᱟ ᱢᱟᱹᱴᱭᱟᱹᱲ ᱦᱟᱥᱟ ᱟᱨ ᱠᱟᱹᱴᱤᱡ ᱵᱟᱞᱤ ᱵᱟᱞᱤ ᱦᱟᱥᱟ ᱦᱚᱸ ᱟᱨᱠᱤ ᱡᱮ ᱫᱚᱢᱮ ᱦᱚᱸ ᱵᱟᱝ ᱞᱚᱥᱚᱫ ᱟᱨ ᱫᱚᱢᱮ ᱡᱮ ᱞᱚᱥᱚᱫᱚᱜᱼᱟ, ᱚᱱᱠᱟ ᱦᱚᱸ ᱵᱟᱝ᱾ ᱮᱸ ᱛᱟᱞᱟᱢᱟᱞᱟ ᱤᱭᱟᱹ ᱠᱟᱱᱟ ᱟᱨᱠᱤ᱾ ᱛᱟᱦᱞᱮ ᱟᱯᱮ ᱥᱮᱫᱟᱜ ᱢᱟ ᱫᱤᱥᱚᱢ ᱨᱮ ᱱᱚᱣᱟ ᱡᱮᱢᱚᱱ ᱟᱹᱛᱩ ᱴᱚᱞᱟ ᱠᱚᱨᱮ ᱥᱮ ᱚᱱᱟ ᱥᱩᱨ ᱥᱩᱯᱩᱨ ᱠᱚᱨᱮ ᱢᱟᱱᱮ ᱪᱮᱫ ᱪᱮᱫ ᱫᱟᱨᱮ ᱱᱟᱹᱲᱤ ᱠᱚ ᱡᱟᱱᱟᱢᱚᱜ ᱜᱮᱭᱟ ᱪᱤᱫ ᱪᱤᱫ ᱫᱟᱨᱮ ᱱᱟᱹᱨᱤ ᱠᱚ ᱢᱮᱱᱟᱜᱼᱟ ᱟᱯᱮᱥᱮᱫ?
ᱟᱞᱮ ᱥᱮᱱ ᱫᱚ ᱚᱱᱠᱟ ᱫᱟᱨᱮ ᱱᱟᱹᱲᱤ ᱠᱚ ᱧᱮᱞ ᱞᱮᱠᱷᱟᱱ ᱫᱚ ᱡᱮᱢᱚᱱ ᱚᱱᱠᱟ ᱢᱩᱨᱩᱫ ᱤᱱᱟᱹᱯᱚᱨ ᱚᱱᱠᱟ ᱠᱷᱤᱡᱩᱨ ᱫᱟᱨᱮ ᱠᱩ ᱵᱟᱲᱮ ᱫᱟᱨᱮ ᱠᱩ ᱡᱟᱹᱥᱛᱤ ᱫᱚ ᱚᱱᱠᱟ ᱧᱮᱞᱚᱜ-ᱟ, ᱡᱮᱢᱚᱱ ᱟᱠᱟᱥᱢᱚᱱᱤ, ᱯᱚᱴᱟᱥ ᱚᱱᱟ ᱠᱟᱞᱮᱠᱴᱟᱨ
ᱟᱪᱪᱷᱟ ᱟᱪᱪᱷᱟ
ᱚᱱᱟᱠᱤᱱ ᱫᱟᱨᱮ ᱜᱮ ᱡᱟᱹᱥᱛᱤ ᱫᱚ ᱧᱮᱞᱚᱜ-ᱟ ᱟᱨ ᱚᱱᱠᱟ ᱠᱚᱢ ᱵᱮᱥᱤ ᱫᱚ ᱡᱷᱚᱛᱚ ᱫᱟᱨᱮ ᱜᱮ ᱢᱮᱱᱟᱜ-ᱟ᱾ ᱢᱟᱱᱮ ᱵᱮᱥᱤ ᱚᱱᱠᱟ ᱡᱟᱹᱥᱛᱤ ᱫᱚ ᱚᱱᱟᱠᱤᱱ ᱫᱟᱨᱮ ᱜᱮ ᱧᱮᱞᱚᱜ-ᱟ᱾
ᱟᱪᱪᱷᱟ ᱟᱪᱪᱷᱟ
ᱦᱳᱭ ᱟᱯᱮ ᱥᱮᱫ ᱫᱚ ᱛᱟᱦᱚᱞᱮ ᱚᱱᱠᱟ ᱩ ᱪᱮ, ᱪᱮᱫ ᱫᱟᱨᱮ ᱠᱚ ᱢᱮᱱᱟᱜ-ᱟ?
ᱟᱞᱮᱥᱮᱫ ᱦᱚᱸ ᱚᱱᱟ ᱠᱚ ᱡᱟᱦᱟᱸᱢ ᱢᱮᱱ ᱠᱮᱫᱟ᱾ ᱚᱱᱟ ᱠᱚᱫᱚ ᱢᱮᱱᱟᱜ ᱜᱮᱭᱟ᱾ ᱢᱟᱱᱮ ᱡᱟᱦᱟᱸ ᱚᱱᱮ ᱯᱚᱴᱟᱥ ᱫᱟᱨᱮ ᱫᱚ ᱢᱟᱱᱮ ᱠᱚᱢ ᱧᱚᱜ ᱢᱟᱱᱮ ᱵᱟᱹᱱᱩᱜ ᱠᱟᱫᱟ ᱩᱱᱟᱹᱜ ᱫᱚ ᱟᱫᱚ ᱠᱤᱪᱷᱩ ᱠᱤᱪᱷᱩ ᱡᱟᱭᱜᱟ ᱨᱮ ᱡᱟᱦᱟᱸᱭ ᱠᱚ ᱠᱟᱹᱴᱤᱡ ᱵᱟᱜᱟᱱ ᱠᱚᱠᱚ ᱵᱮᱱᱟᱣ ᱟᱠᱟᱫᱟ ᱩᱱᱠᱩᱣᱟᱜ ᱜᱮ ᱢᱮᱱᱟᱜ ᱟᱠᱟᱫᱟ᱾ ᱮᱱᱠᱷᱟᱱ ᱫᱚ ᱚᱱᱠᱟ ᱫᱚ ᱛᱟᱨᱯᱚᱨᱮ ᱱᱚᱜ-ᱚᱭ ᱛᱟᱞᱮ ᱫᱟᱨᱮ ᱠᱚ ᱢᱮᱱᱟᱜ ᱟᱠᱟᱫᱟ᱾
ᱦᱳᱭ ᱦᱳᱭ
ᱟᱨ ᱢᱟᱫ ᱫᱟᱨᱮ ᱡᱟᱹᱥᱛᱤ ᱢᱮᱱᱟᱜ ᱟᱠᱟᱫᱟ ᱢᱟᱫ ᱫᱟᱨᱮ ᱫᱚ ᱟᱭᱢ ᱦᱚᱲᱟᱜ ᱜᱮ ᱢᱮᱱᱟᱜ ᱟᱠᱟᱫᱟ᱾
ᱟᱪᱪᱷᱟ ᱟᱪᱪᱷᱟ
ᱦᱩᱸ ᱛᱟᱯᱚᱨᱮ ᱱᱚᱣᱟ ᱡᱟᱦᱟᱸ ᱩᱞ, ᱠᱟᱱᱴᱷᱟᱲ ᱠᱚ
ᱦᱮᱸ ᱦᱮᱸ
ᱡᱟᱹᱱᱩᱢ ᱠᱩ ᱟᱢᱵᱟᱲᱟ, ᱵᱟᱹᱨᱩᱴᱟᱹᱨᱩ ᱠᱚ, ᱱᱚᱣᱟ ᱵᱩᱨᱩ ᱫᱟᱨᱮ ᱠᱚ, ᱦᱮᱸᱥᱟᱜ ᱱᱚᱣᱟ ᱠᱚ ᱵᱤᱨ ᱦᱮᱱᱟᱜ ᱠᱟᱫᱟ᱾
ᱟᱪᱪᱷᱟ ᱟᱪᱪᱷᱟ ᱟᱹᱰᱤ ᱱᱟᱯᱟᱭ ᱟᱞᱮ ᱥᱮᱱ ᱦᱚᱸ, ᱚᱱᱟ ᱠᱚᱫᱚ ᱦᱮᱱᱟᱜ ᱫᱚ ᱦᱮᱱᱟᱜ ᱜᱮᱭᱟ, ᱢᱮᱱᱠᱷᱟᱱ ᱡᱮᱢᱚᱱ ᱵᱟᱨᱩ ᱫᱟᱨᱮᱢ ᱞᱟᱹᱭ ᱚᱱᱠᱟ ᱫᱚ ᱟᱞᱮᱥᱮᱱ ᱫᱚ ᱵᱟᱨᱩ ᱫᱟᱨᱮ ᱫᱚ ᱚᱱᱠᱟ ᱫᱚ ᱵᱟᱱᱩᱜ-ᱟ᱾ ᱧᱮᱞᱜᱮ ᱵᱟᱝ ᱢᱟᱱᱮ ᱵᱟᱨᱩ ᱫᱟᱨᱮ ᱠᱚᱫᱚ ᱟᱞᱮ ᱥᱮᱱ ᱫᱚ ᱵᱟᱹᱱᱩᱜ ᱞᱮᱠᱟᱜᱮ᱾
ᱦᱚᱸ
ᱟᱯᱮ ᱥᱮ ᱚᱱᱮ ᱤᱭᱟᱹ ᱛᱤᱨᱤᱞ ᱫᱟᱨᱤ ᱠᱚ ᱢᱮᱱᱟᱜ-ᱟ ᱥᱮ ᱵᱟᱝ ᱛᱤᱨᱤᱞ?
ᱵᱟᱝ ᱵᱟᱝ ᱪᱮᱫᱟᱜ ᱛᱤᱨᱤᱞ ᱛᱟᱨᱚᱵ ᱢᱟᱱᱮ ᱚᱱᱟ ᱡᱮᱢᱚᱱ ᱟᱵᱚᱣᱟᱜ ᱵᱤᱨ ᱨᱮᱱᱟᱜ ᱡᱚ ᱵᱤᱞᱤ ᱫᱟᱨᱤ ᱛᱟᱵᱚᱱ ᱛᱤᱨᱤᱞ ᱛᱟᱨᱚᱵ ᱚᱱᱟ ᱠᱚᱫᱚ ᱮᱠᱟᱞ ᱜᱮ ᱵᱟᱱᱩᱜ-ᱟ᱾
ᱩ ᱟᱪᱪᱷᱟ ᱟᱪᱪᱷᱟ ᱟᱪᱪᱷᱟ᱾
ᱚᱱᱟ ᱠᱚᱫᱚ ᱚᱝᱠᱟ ᱵᱟᱡᱟᱨ ᱠᱚᱨᱮ ᱧᱟᱢᱚᱜ ᱠᱷᱟᱱ ᱡᱚᱢ ᱦᱩᱭᱩᱜᱼᱟ᱾ ᱵᱟᱝᱠᱷᱟᱱ ᱚᱝᱠᱟ ᱫᱚ ᱵᱟᱝ ᱜᱮ᱾
ᱟᱞᱮ ᱥᱮᱫ ᱦᱚᱸ ᱚᱱᱟ ᱛᱮᱨᱮᱞ ᱛᱟᱨᱚᱵᱽ ᱠᱚᱫᱚ ᱩᱱᱟᱹᱜ ᱫᱚ ᱵᱟᱹᱱᱩᱜ ᱠᱟᱫᱟ᱾ ᱡᱮᱢᱚᱱ ᱵᱤᱨ ᱢᱮᱱᱟᱜ ᱨᱮᱦᱚᱸ ᱢᱟᱱᱮ ᱠᱟᱹᱴᱤᱡ ᱥᱟᱦᱟ ᱵᱤᱨ ᱢᱮᱱᱟᱜ ᱛᱟᱞᱮ ᱨᱮᱦᱚᱸ ᱚᱝᱠᱟ ᱛᱮᱨᱮᱞ ᱛᱟᱨᱚᱵ ᱠᱚᱫᱚ ᱩᱱᱟᱹᱜ ᱫᱚ ᱟᱨᱠᱤ ᱩᱸ ᱵᱟᱝ ᱧᱟᱢᱚᱜᱼᱟ᱾ ᱠᱷᱩᱵ ᱠᱚᱢ ᱛᱮᱨᱮᱞ ᱡᱩᱫᱤᱭᱳ ᱧᱟᱢᱚᱜᱼᱟ᱾ ᱛᱟᱨᱚᱵ ᱫᱚ ᱩᱱᱟᱹᱜ ᱫᱚ ᱢᱟᱱᱮ ᱵᱟᱝ ᱧᱟᱢᱚᱜᱼᱟ ᱟᱨᱠᱤ᱾ ᱦᱮᱸ ᱟᱨ ᱡᱮᱢᱚᱱ ᱱᱚᱜᱼᱚᱭ ᱟᱞᱮ ᱥᱮᱫ ᱫᱚ ᱱᱚᱣᱟ ᱤᱭᱟᱹ ᱫᱟᱨᱮ ᱡᱟᱦᱟᱸ ᱢᱮᱱ ᱠᱮᱫᱟ᱾ ᱢᱩᱨᱩᱫ ᱫᱟᱨᱮ,
ᱦᱳᱭ ᱦᱳᱭ᱾
ᱚᱱᱟ ᱢᱩᱨᱩᱜ ᱫᱟᱨᱮ ᱠᱚᱦᱚᱸ ᱩᱱᱟᱹᱜ ᱫᱚ ᱵᱟᱹᱱᱩᱜ ᱟᱠᱟᱫᱟ᱾ ᱟᱨᱠᱤ ᱟᱫᱚ ᱱᱮᱛᱟᱨ ᱚᱱᱮ ᱡᱟᱦᱟᱸ ᱰᱟᱦᱟᱨ ᱫᱷᱟᱨᱮ ᱠᱚᱨᱮ ᱠᱟᱹᱴᱤᱡ ᱠᱚ ᱢᱟᱱᱮ ᱨᱚᱦᱚᱭ ᱠᱟᱫᱟ ᱠᱚ, ᱢᱩᱨᱩᱫ ᱫᱟᱨᱮ, ᱚᱱᱮ ᱩᱱᱠᱩ ᱤᱭᱟᱹ ᱠᱷᱚᱱ ᱟᱨᱠᱤ ᱮ ᱥᱚᱨᱠᱟᱨ ᱴᱷᱟ ᱥᱮᱫ ᱠᱷᱚᱱ ᱠᱚ ᱨᱚᱦᱚᱭ ᱠᱟᱫᱟ᱾ ᱚᱱᱟ ᱫᱚ ᱱᱟᱦᱮᱞ ᱫᱟᱨᱮ ᱠᱚᱨᱮ ᱢᱮᱱᱠᱷᱟᱱ ᱚᱱᱠᱟ ᱫᱚ ᱡᱮ ᱟᱡᱛᱮ ᱡᱟᱱᱟᱢᱚᱜᱼᱟ᱾ ᱢᱩᱨᱩᱫ ᱱᱚᱝᱠᱟ ᱰᱟᱭ ᱠᱚᱨᱮ ᱢᱮᱱᱟᱜ ᱟᱠᱟᱫᱟ ᱚᱱᱠᱟ ᱫᱚ ᱵᱟᱹᱱᱩᱜᱼᱟ᱾
ᱟᱪᱪᱷᱟ ᱟᱪᱪᱷᱟ, ᱟᱞᱮ ᱥᱮᱱ ᱫᱚ ᱚᱝᱠᱟ ᱫᱚ ᱧᱮᱞᱚᱜ ᱜᱮᱭᱟ ᱟᱹᱰᱤ ᱡᱟᱹᱥᱛᱤ ᱜᱮ ᱦᱮᱱᱟᱜ ᱦᱚᱸ ᱦᱮᱱᱟᱜ ᱜᱮᱭᱟ᱾
ᱟᱪᱪᱷᱟ ᱟᱪᱪᱷᱟ᱾
ᱦᱳᱭ᱾
ᱟᱪᱪᱷᱟ ᱢᱩᱨᱩᱫ ᱫᱟᱨᱮ ᱞᱟᱹᱭᱫᱟᱹᱧ ᱢᱩᱨᱩᱫ ᱫᱟᱨᱮ ᱛᱤᱱᱟᱹᱜ ᱨᱚᱠᱚᱢᱟᱜ ᱦᱳᱭᱳᱜᱼᱟ?
ᱟᱪᱪᱷᱟ ᱟᱫᱚ ᱚᱝᱠᱟ ᱫᱚ ᱵᱟᱰᱟᱭ ᱵᱟᱹᱱᱩᱜᱼᱟ᱾ ᱢᱮᱱᱠᱷᱟᱱ ᱧᱮᱞ ᱫᱚ ᱦᱳᱭ ᱠᱟᱱᱟ ᱯᱮ ᱞᱮᱠᱟᱱᱟᱜ᱾
ᱟᱪᱪᱷᱟ ᱟᱪᱪᱷᱟ ᱟᱪᱪᱷᱟ᱾
ᱮ ᱠᱟᱨᱚᱱᱮ ᱢᱤᱫ ᱞᱮᱠᱟᱱᱟᱜ ᱫᱚ ᱚᱝᱠᱟ ᱯᱳᱲ ᱜᱮᱭᱟ ᱚᱱᱟ ᱯᱚᱨᱮ ᱟᱨᱚ ᱢᱤᱫᱴᱮᱱ ᱫᱚ ᱟᱨᱟᱜ ᱟᱨᱟᱜ ᱵᱟᱦᱟᱜᱼᱟ᱾ ᱤᱱᱟᱹ ᱯᱚᱨᱮ ᱟᱨ ᱢᱤᱴᱟᱝ ᱥᱟᱥᱟᱝ ᱧᱚᱜᱟᱜ ᱢᱮᱱᱟᱜᱼᱟ᱾
ᱟ ᱟᱹᱰᱤ ᱱᱟᱯᱟᱭ ᱦᱮᱸ ᱡᱮᱢᱚᱱ ᱟᱨᱟᱜᱼᱟᱜ ᱠᱚᱫᱚ ᱧᱮᱞ ᱵᱟᱲᱟ ᱦᱳᱭ ᱠᱟᱱᱟ ᱟᱨᱟᱜ ᱟᱨ ᱥᱟᱥᱟᱝ ᱠᱤᱪᱷᱩ ᱠᱤᱪᱷᱩ ᱡᱟᱭᱜᱟ ᱫᱚ ᱚᱝᱠᱟ ᱯᱩᱲᱟᱹᱜ ᱫᱚ ᱮ ᱵᱟᱝ ᱧᱮᱞ ᱵᱟᱲᱟ ᱦᱳᱭ
ᱦᱳᱭ ᱦᱳᱭ ᱟᱞᱮ ᱥᱮᱱ ᱟᱞᱮ ᱥᱮᱱ ᱨᱮᱫᱚ ᱠᱟ ᱟᱹᱰᱤ ᱡᱟᱹᱥᱛᱤ ᱫᱚ ᱵᱟᱹᱱᱩᱜᱼᱟ ᱚᱝᱠᱟ ᱢᱤᱫᱴᱟᱝ ᱥᱮ ᱵᱟᱨᱭᱟ ᱫᱟᱨᱮ ᱢᱮᱱᱟᱜᱼᱟ᱾ ᱟᱫᱚ ᱚᱱᱟ ᱜᱮ ᱧᱮᱞ ᱦᱳᱭ ᱠᱟᱱᱟ᱾
ᱟᱪᱪᱷᱟ ᱟᱪᱪᱷᱟ ᱟᱪᱪᱷᱟ᱾
ᱚᱱᱟ ᱥᱟᱶᱛᱮ ᱚᱱᱟ ᱱᱟᱹᱲᱮ ᱢᱩᱨᱢᱩᱜ ᱦᱚᱸ ᱞᱟᱹᱭ ᱠᱚ ᱚᱱᱟ ᱦᱚᱸ ᱧᱮᱞ ᱫᱚ ᱵᱟᱝ ᱦᱳᱭ ᱠᱟᱱᱟ᱾
ᱟᱪᱪᱷᱟ ᱟᱪᱪᱷᱟ ᱟᱪᱪᱷᱟ᱾
ᱚᱝᱠᱮ ᱟᱵᱮᱱ ᱵᱤᱱ ᱧᱮᱞ ᱠᱟᱜᱼᱟ?
ᱵᱟᱝ ᱵᱟᱝ, ᱟᱫᱚ ᱟᱞᱮᱥᱮᱫ ᱫᱚ ᱵᱟᱹᱱᱩᱜ ᱟᱛᱚ ᱚᱝᱠᱟ ᱩᱱᱟᱹᱝ ᱫᱚ ᱱᱚᱝᱠᱟ ᱫᱚ ᱵᱟᱝ ᱧᱮᱞ ᱦᱳᱭ ᱠᱟᱱᱟ᱾ ᱦᱮᱸ ᱚᱱᱟ ᱫᱚ ᱟᱫᱚ ᱡᱟᱦᱟᱸᱭ ᱩᱝᱠᱩ ᱵᱩᱨᱩ ᱫᱤᱥᱚᱢ ᱦᱚᱲ ᱩᱝᱠᱩ ᱥᱮᱜ ᱨᱮᱜᱮ ᱢᱮᱱᱟᱜᱼᱟ᱾ ᱠᱟᱫᱟ ᱟᱨ ᱪᱟᱞᱟᱣ ᱵᱟᱲᱟ ᱦᱳᱭ ᱠᱟᱱ ᱨᱮᱦᱚᱸ ᱟᱫᱚ ᱚᱠᱟ ᱠᱚ ᱢᱮᱱᱟᱜᱼᱟ ᱟᱫᱚ ᱚᱠᱚᱭ ᱤᱭᱟᱹᱭ ᱫᱟ ᱩᱱᱟᱹᱜ ᱫᱚ ᱥᱮᱸᱫᱽᱨᱟ ᱵᱟᱲᱟᱭ ᱫᱟ ᱦᱚᱭᱛᱚ ᱚᱱᱟ ᱠᱚᱨᱮᱱ ᱦᱚᱲ ᱫᱚ ᱠᱚ ᱵᱟᱲᱟᱭᱟ ᱟᱠᱟ ᱠᱚᱨᱮ ᱢᱮᱱᱟᱜ ᱟᱠᱟᱫᱟ᱾ ᱟᱫᱚ ᱩᱱᱟᱹᱜ ᱵᱟᱝ ᱤᱭᱟᱹ ᱦᱩᱭ ᱠᱟᱱᱛᱮ ᱧᱮᱞ ᱫᱚ ᱵᱟᱝ ᱦᱳᱭ ᱠᱟᱱᱟ᱾
ᱟᱪᱪᱷᱟ ᱟᱪᱪᱷᱟ ᱟᱹᱰᱤ ᱱᱟᱯᱟᱭ ᱜᱚᱝᱠᱮ ᱟᱨ ᱛᱟᱦᱟᱞᱮ ᱚᱱᱠᱟ ᱫᱚ ᱜᱚᱝᱠᱮ ᱟᱯᱮ ᱥᱮᱱ ᱫᱚ ᱟᱨ ᱚᱱᱠᱟ ᱡᱟᱹᱥᱛᱤ ᱚᱱᱠᱟ ᱫᱟᱨᱮ ᱨᱮ ᱱᱟᱲᱤᱹ ᱠᱚᱫᱚ ᱪᱮᱫ ᱠᱚ ᱧᱮᱞᱚᱜᱼᱟ?
ᱡᱟᱥᱛᱤ ᱫᱚ ᱱᱚᱜᱼᱚᱭ ᱡᱮᱢᱚᱱ ᱛᱟᱞᱮ ᱫᱟᱨᱮ ᱠᱚ
ᱦᱳᱭ ᱻᱦᱳᱭ
ᱫᱟᱨᱮ ᱢᱮᱱᱟᱜ ᱟᱠᱟᱫᱟ ᱟᱨ ᱱᱚᱜᱼᱚᱭ ᱢᱟᱜ ᱫᱟᱨᱮ ᱫᱚ ᱢᱟᱱᱮ ᱟᱹᱰᱤ ᱡᱟᱹᱥᱛᱤ ᱛᱤᱦᱤᱱᱚ ᱧᱚᱜ ᱜᱤᱧ ᱵᱩᱡᱷᱟᱹᱣᱟ ᱟᱨᱠᱤ ᱢᱟᱜ ᱞᱟᱴᱟ ᱠᱚᱫᱚ ᱚᱱᱮ ᱢᱮᱱᱟᱜ ᱠᱟᱜ ᱜᱮᱭᱟ ᱫᱚᱢᱮ ᱮᱜᱮᱨ
ᱟᱪᱷᱟ ᱾
ᱦᱮᱸ᱾ ᱟᱯᱮᱥᱮᱜ ᱪᱮᱫ ᱫᱟᱨᱮ ᱠᱚ ᱧᱮᱞᱚᱜᱼᱟ ᱡᱟᱹᱥᱛᱤ
ᱟᱞᱮ ᱥᱮᱱ ᱫᱚ ᱚᱱᱠᱟ ᱡᱟᱥᱛᱤ ᱧᱮᱞᱚᱜᱼᱟ ᱡᱮᱢᱚᱱ ᱟᱠᱟᱥᱢᱚᱱᱤ ᱟᱨ ᱚᱱᱟ ᱠᱟᱞᱮᱠᱴᱟᱨ ᱯᱷᱳᱴᱚᱥ ᱚᱱᱟ ᱫᱟᱨᱮ ᱜᱮ ᱡᱟᱹᱥᱛᱤ ᱧᱮᱞᱚᱜᱼᱟ ᱾
ᱟᱪᱪᱷᱟ ᱟᱪᱪᱷᱟ ᱟᱪᱪᱷᱟ ᱾
ᱦᱳᱭ ᱚᱱᱟ ᱵᱮᱜᱚᱨ ᱮᱴᱟᱜ ᱫᱟᱨᱮ ᱠᱚᱦᱚᱸ ᱦᱮᱱᱟᱜᱼᱟ ᱢᱮᱱ ᱠᱷᱟᱱ ᱚᱱᱟ ᱠᱚᱫᱚ ᱚᱱᱠᱟ ᱞᱮᱠᱟ ᱫᱚ ᱵᱟᱹᱱᱩᱜᱼᱟ ᱾ ᱚᱱᱟ ᱠᱤᱱ ᱫᱚ ᱟᱰᱤ ᱡᱟᱹᱟᱥᱛᱤ ᱜᱤ ᱢᱮᱱᱟᱜᱼᱟ ᱾
ᱦᱮᱸ ᱾
ᱮᱴᱟᱜ ᱫᱟᱨᱮ ᱠᱚᱫᱚ ᱚᱱᱠᱟ ᱠᱚᱢ ᱵᱮᱥᱤ ᱢᱮᱱᱟᱜᱼᱟ ᱾
ᱟᱪᱪᱷᱟ ᱟᱪᱪᱷᱟ ᱾
ᱚᱱᱠᱟᱱ ᱜᱮ᱾
ᱟᱨ ᱚᱱᱮ ᱟᱯᱮ ᱥᱮᱫ ᱚᱱᱟ ᱟᱯᱮ ᱫᱤᱥᱚᱢ ᱨᱮ ᱠᱤ ᱱᱮᱛᱟᱨᱜᱤ ᱚᱱᱮ
ᱚᱲᱟᱜ ᱠᱚᱫᱚ ᱪᱮᱫ ᱛᱮᱯᱮ ᱫᱟᱞᱚᱵ ᱮᱫᱟ ᱟᱨᱠᱤ ᱢᱟᱱᱮ ᱥᱮᱫᱟᱹᱭ ᱞᱮᱠᱟ ᱵᱩᱥᱩᱵ ᱛᱮ ᱥᱮ ᱡᱷᱚᱛᱚ ᱜᱮ ᱢᱟᱱᱮ ᱤᱭᱟᱹ ᱱᱚᱜᱼᱚᱭ ᱡᱮᱢᱚᱱ ᱱᱤᱛᱚᱜ ᱡᱟᱦᱟᱸ ᱢᱟᱱᱮ ᱮᱥᱵᱮᱥᱴᱟᱨ ᱠᱚ ᱞᱟᱜᱟᱣ ᱮᱫᱟ ᱾
ᱦᱳᱭ ᱦᱳᱭ ᱾ ᱱᱤᱛᱚᱜ ᱚᱠᱛᱚ ᱨᱮᱫᱚ ᱧᱮᱞᱚᱜ ᱠᱟᱱᱟ ᱚᱱᱠᱟ ᱞᱮᱠᱟ ᱫᱚ ᱥᱮ ᱵᱩᱥᱩᱵ ᱚᱲᱟᱜ ᱠᱚᱫᱚ ᱵᱟᱝ ᱧᱮᱞᱚᱜ ᱠᱟᱱᱟ ᱾ ᱢᱟᱱᱮ ᱮᱜᱟᱞ ᱢᱟᱱᱮ ᱵᱩᱥᱩᱵ ᱚᱲᱟᱜ ᱫᱚ ᱵᱟᱝ ᱞᱮᱠᱟ ᱜᱮ ᱢᱤᱞ‌ ᱟᱹᱰᱤ ᱠᱚᱢ ᱧᱮᱞᱚᱜ ᱠᱟᱱᱟ ᱵᱩᱥᱩᱵ ᱚᱲᱟᱜ ᱫᱚ ᱱᱤᱛᱚᱜ ᱫᱚ ᱮᱰᱵᱮᱥᱴᱟᱨ ᱴᱟᱞᱮ ᱠᱚ ᱥᱟᱶᱛ ᱚᱱᱮ ᱰᱷᱟᱞᱟᱭ ᱚᱲᱟᱜ ᱠᱚᱠᱚ ᱵᱮᱱᱟᱣ ᱮᱜᱼᱟ ᱚᱱᱟ ᱡᱮ ᱛᱮ ᱧᱮᱞᱚᱜ ᱠᱟᱱᱟ ᱵᱩᱥᱩᱵ ᱚᱲᱟᱜ ᱫᱚ ᱮᱠᱟᱞ ᱵᱟᱹᱱᱩᱜ ᱞᱮᱠᱟ ᱜᱮ ᱾
ᱟᱪᱪᱷᱟ ᱟᱪᱪᱷᱟ ᱟᱪᱪᱷᱟ ᱾
ᱦᱳᱭ ᱾ ᱟᱯᱮ ᱥᱮᱫ ᱫᱚ‌ ᱚᱠᱟ ᱞᱮᱠᱟ ᱦᱮᱱᱟᱜ ᱯᱮᱭᱟ ᱥᱮ ᱵᱟᱝ?
ᱟᱞᱮ ᱥᱮᱫ ᱢᱟᱱᱮ ᱢᱮᱱᱟᱜ ᱫᱚ ᱢᱮᱱᱟᱜ ᱜᱮᱭᱟ ᱾ ᱢᱤᱫ ᱵᱟᱨ ᱦᱚᱲ ᱢᱤᱫ ᱵᱟᱨ ᱦᱚᱲᱟᱜ ᱢᱮᱱᱟᱜ ᱛᱟᱠᱚᱣᱟ ᱾ ᱚᱱᱠᱟᱱ ᱡᱚᱛᱚ ᱜᱮ ᱚᱱᱮ ᱱᱮᱛᱟᱨ ᱮᱥᱵᱮᱥᱴᱟᱨ ᱠᱚ ᱞᱟᱜᱟᱣᱫᱟ ᱾ ᱨᱚᱯᱟᱱ ᱚᱠᱚᱭ ᱫᱚ ᱮᱸ ᱯᱟᱠᱟ ᱚᱲᱟᱜ ᱡᱚᱝ ᱠᱟᱱᱟ ᱠᱚ ᱟᱫᱚ ᱟᱨ ᱱᱤᱛᱳᱜ ᱫᱚ ᱫᱚ ᱢᱟᱱᱮ ᱥᱚᱨᱠᱟᱨ ᱦᱚᱸ ᱟᱱᱮ ᱚᱲᱟᱜ ᱯᱚᱭᱥᱟ ᱠᱚ ᱮᱢᱚᱜ ᱠᱟᱱᱟ ᱛᱚ ᱚᱲᱟᱜ ᱵᱮᱱᱟᱣ ᱞᱟᱹᱜᱤᱫ ᱾
ᱦᱳᱭ ᱦᱳᱭ ᱾
ᱟᱫᱚ ᱚᱱᱟ ᱠᱚᱫᱚ ᱚᱱᱟ ᱛᱮ ᱢᱟᱱᱮ ᱟᱹᱰᱤᱴᱟᱜ ᱜᱮ ᱠᱚᱢ ᱦᱮᱡ ᱟᱠᱟᱱᱟ ᱠᱷᱩᱵ ᱢᱤᱫ ᱵᱟᱨ ᱦᱚᱲ ᱡᱟᱦᱟᱸᱭ ᱠᱚ ᱵᱟᱠᱚ ᱧᱟᱢ ᱟᱠᱟᱫᱟ ᱾ᱩᱱᱠᱩ ᱠᱚᱣᱟᱜ ᱜᱮ ᱟᱨᱠᱤ ᱢᱮᱱᱟᱜ ᱜᱮᱭᱟ ᱾ ᱵᱟᱝᱠᱷᱟᱱ ᱫᱚ ᱡᱷᱚᱛᱚ ᱜᱮ ᱟᱨᱠᱤ ᱢᱟᱱᱮ ᱤᱭᱟᱹ ᱜᱮ ᱱᱮᱛᱟᱨ ᱫᱚ ᱚᱱᱟ ᱵᱩᱥᱩᱵ ᱚᱲᱟᱜ ᱠᱚᱫᱚ ᱩᱱᱟᱹᱜ ᱫᱚ ᱵᱟᱹᱱᱩᱜ ᱟᱠᱟᱫᱟ ᱾ ᱦᱳᱭ ᱾
ᱟᱪᱪᱷᱟ ᱟᱪᱪᱷᱟ ᱾
ᱦᱮᱸ ᱾
ᱟᱞᱮ ᱥᱮᱱ ᱦᱚᱸ ᱚᱱᱠᱟ ᱜᱮ ᱵᱩᱥᱩᱵ ᱚᱲᱟᱜ ᱫᱚ ᱮᱠᱟᱞ ᱜᱮ ᱵᱟᱹᱱᱩᱜᱼᱟ ᱵᱟᱹᱱᱩᱜ ᱞᱮᱠᱟ ᱜᱮ ᱾
ᱦᱮᱸ ᱾ ᱦᱮᱸ ᱟᱫᱚ ᱚᱱᱟ ᱵᱩᱥᱩᱵ ᱚᱲᱟᱜ ᱫᱚ ᱥᱮᱨᱢᱟ ᱨᱮ ᱥᱮᱨᱢᱟ ᱨᱮ ᱟᱨ ᱦᱚᱸ ᱤᱭᱟᱹ ᱫᱚᱦᱲᱟ ᱟᱜ ᱦᱩᱭᱩᱜᱼᱟ ᱵᱟᱝ?
ᱦᱳᱭ ᱦᱳᱭ ᱾
ᱟᱨ ᱱᱮᱛᱟᱨ ᱢᱟᱱᱮ ᱵᱩᱥᱩᱵ ᱦᱚᱸ ᱩᱱᱟᱹᱜ ᱵᱟᱝ ᱧᱟᱢᱚᱜ ᱠᱟᱱᱟ᱾ ᱠᱟᱨᱚᱱ ᱟᱞᱮᱥᱮᱫ ᱫᱚ ᱦᱩᱲᱳ ᱦᱟᱱᱮ ᱜᱟᱹᱰᱤ ᱛᱮᱠᱚ ᱤᱨ ᱮᱟ᱾ ᱡᱚᱛᱚ ᱠᱩᱴᱤ ᱪᱟᱵᱟᱜ ᱠᱟᱱᱟ ᱜᱩᱰᱟᱹ ᱪᱟᱵᱟᱜ ᱠᱟᱱᱟ᱾ ᱛᱟᱦᱚᱞᱮ ᱵᱩᱥᱩᱵᱯ ᱚᱱᱠᱟ ᱵᱟᱝ ᱧᱟᱢᱚᱜ ᱠᱟᱱ ᱠᱷᱟᱹᱛᱤᱨ, ᱟᱫᱚ ᱩᱱᱟᱹᱜ ᱫᱚ ᱚᱱᱠᱟ ᱫᱚ ᱵᱟᱠᱚ ᱤᱭᱟᱹᱭᱮᱫᱟ᱾ ᱡᱚᱛᱚᱜ ᱜᱮ ᱠᱚᱜᱮ ᱛᱟᱨᱯᱚᱨᱮ ᱰᱷᱟᱞᱟᱭ ᱚᱲᱟᱜ ᱠᱚᱦᱚᱸ ᱠᱚ ᱵᱮᱱᱟᱣᱫᱟ᱾
ᱟᱪᱪᱷᱟ ᱟᱪᱪᱷᱟ‌
ᱦᱮᱸ
ᱦᱳᱭ ᱛᱚ ᱢᱟ ᱛᱟᱦᱚᱞᱮ ᱜᱚᱝᱠᱮ ᱱᱚᱝᱠᱟ ᱜᱮ ᱨᱚᱯᱚᱲ ᱦᱩᱭᱩᱜᱼᱟ᱾
ᱦᱮᱸ ᱦᱮᱸ ᱦᱮᱸ ᱴᱷᱤᱠ ᱜᱮᱭᱟ᱾
ᱠᱚ ᱧᱟᱢ ᱞᱮᱱᱠᱷᱟᱱ ᱟᱨ ᱨᱚᱯᱚᱲ ᱦᱩᱭᱩᱜᱼᱟ᱾
ᱦᱮᱸ ᱦᱮᱸ